ᱦᱮᱞᱳ, ᱡᱚᱦᱟᱨ ᱜᱮ᱾ ᱩ ᱪᱮᱜ ᱠᱚᱵᱮᱱ ᱪᱤᱠᱟᱹ ᱵᱟᱲᱟᱭ ᱫᱟ?
ᱦᱮᱸ ᱚᱲᱟᱜ ᱠᱚᱨᱮ ᱜᱮ ᱱᱤᱛ ᱫᱷᱟᱹᱲᱤᱡ ᱫᱚ ᱢᱮᱱᱟᱜ ᱠᱟᱜ ᱞᱤᱧᱟ᱾ ᱟᱹᱵᱤᱱ ᱜᱮ ᱚᱠᱟ ᱞᱮᱠᱟ ᱵᱤᱱ ᱤᱭᱟᱹ, ᱪᱮᱫ ᱠᱚᱵᱤᱱ ᱪᱤᱠᱟᱹ ᱵᱟᱲᱟᱭᱮᱫᱼᱟ?
ᱪᱤᱠᱟᱹ ᱦᱚᱸ ᱵᱟᱝᱜᱮ ᱟᱹᱞᱤᱧ ᱦᱚᱸ ᱱᱚᱜᱼᱚᱭ ᱱᱚᱛᱮ ᱨᱮᱜᱞᱤᱧ ᱫᱩᱲᱩᱵ ᱵᱟᱲᱟ ᱟᱠᱟᱱᱟ, ᱟᱫᱚ ᱠᱟᱹᱢᱤ ᱠᱚᱦᱚ ᱚᱱᱠᱟ ᱦᱤᱛᱚᱜ ᱫᱚ ᱵᱟᱝᱞᱤᱧ ᱧᱟᱢ ᱮᱫᱟ ᱟᱫᱚ ᱚᱱᱟᱜᱮ ᱫᱩᱲᱩᱵ ᱦᱳᱭ ᱠᱟᱱᱟ᱾
ᱛᱮᱦᱮᱧ ᱫᱚ ᱪᱮᱫ ᱠᱚᱵᱮᱱ ᱪᱤᱠᱟᱹ ᱠᱮᱫᱟ ᱠᱟᱹᱴᱤᱡ ᱠᱟᱹᱴᱤᱡ ᱞᱟᱹᱭ ᱵᱤᱱ ᱦᱟᱸᱜ?
ᱟᱪᱪᱷᱟ ᱛᱮᱦᱮᱧ ᱟ, ᱡᱷᱚᱛᱚ ᱠᱷᱚᱱ ᱡᱚᱷᱛᱚ ᱠᱷᱚᱱ ᱯᱳᱭᱞᱳ ᱨᱮ ᱟᱵᱚ ᱡᱟᱦᱟᱸ ᱵᱚᱱ ᱠᱟᱢᱤᱭᱟ ᱥᱮᱛᱟᱜ ᱨᱮ ᱵᱮᱨᱮᱜ ᱠᱟᱛᱮ ᱟᱵᱚ ᱠᱷᱮᱛ ᱧᱮᱞ ᱵᱚᱱ ᱪᱟᱞᱟᱜᱼᱟ, ᱦᱮᱸᱥᱮ ᱠᱷᱮᱛ ᱠᱷᱚᱱ ᱦᱮᱡ ᱠᱟᱛᱮ ᱟᱵᱚ ᱡᱚᱢ ᱵᱟᱲᱟ ᱠᱟᱛᱮᱫ ᱡᱟᱜᱠᱮ ᱡᱟᱦᱟᱸᱱ ᱩᱵᱟᱹᱜ ᱠᱟᱵᱚᱣᱟᱜ ᱠᱟᱢᱤ ᱠᱚ ᱛᱟᱦᱮᱱ ᱛᱟᱵᱚᱱᱟ ᱚᱱᱟ ᱠᱚᱵᱚᱱ ᱠᱟᱢᱤᱭᱟ᱾ ᱦᱳᱭ ᱥᱮ ᱛᱟᱦᱚᱞᱮ ᱚᱱᱟ ᱠᱚ ᱠᱟᱹᱢᱤ ᱵᱟᱲᱟ ᱠᱟᱛᱮᱫ ᱛᱟᱦᱚᱞᱮ ᱟᱵᱚ ᱡᱟᱦᱟᱸ ᱡᱤᱱᱤᱥ ᱯᱟᱹᱛᱤ ᱠᱚ ᱛᱟᱦᱮᱱ ᱠᱚ ᱢᱮᱱᱟᱜ ᱠᱚᱛᱟᱵᱚᱱᱟ ᱩᱱᱠᱩ ᱠᱚ ᱡᱚᱢ ᱠᱚ ᱮᱢ ᱵᱟᱲᱟ ᱠᱟᱛᱮᱫ ᱟᱫᱚ ᱚᱲᱟᱜ ᱥᱮᱫ ᱨᱮᱜᱮ ᱢᱮᱱᱟᱜ ᱞᱤᱧᱟᱹ ᱦᱤᱛᱚᱜ ᱫᱚ ᱟᱫᱚ ᱠᱷᱮᱛ ᱠᱚᱨᱮ ᱞᱤᱧ ᱫᱟᱲᱟ ᱟᱹᱜᱩ ᱠᱮᱫᱟ᱾
ᱟᱨ ᱧᱮᱞ ᱦᱩᱭᱱᱟ ᱡᱮ ᱠᱷᱮᱛ ᱠᱚᱫᱚ ᱫᱟᱜ ᱠᱟᱜ ᱨᱮᱦᱚᱭ ᱚᱱᱠᱟ ᱫᱚ ᱵᱟᱭ ᱫᱟᱜ ᱠᱟᱫᱟ ᱟᱨ ᱵᱟᱝ ᱞᱚᱥᱚᱫ ᱠᱟᱱᱟ ᱠᱷᱮᱛ᱾
ᱟᱪᱪᱷᱟ ᱜᱚᱝᱠᱮ ᱦᱳᱭ ᱛᱮᱦᱮᱧᱟᱜ ᱠᱟᱹᱢᱤ ᱵᱮᱱ ᱞᱟᱹᱭ ᱠᱮᱫ ᱛᱟᱵᱤᱱᱟ ᱦᱮᱸ ᱥᱮ ᱟᱹᱞᱤᱧ ᱪᱮᱫ ᱠᱚᱞᱤᱧ ᱪᱤᱠᱟᱹ ᱠᱮᱫᱟ ᱱᱚᱣᱟ ᱞᱤᱧ ᱞᱟᱹᱭ ᱫᱟ ᱦᱮᱸ ᱥᱮ? ᱥᱮᱛᱟᱜ ᱨᱮ ᱵᱮᱨᱮᱫ ᱠᱟᱛᱮ ᱫᱟᱹᱛᱟᱹᱱᱤ ᱥᱟᱯᱷᱟᱭᱮᱱᱟᱞᱤᱧ ᱛᱟᱯᱚᱨᱮ ᱪᱟ ᱵᱤᱥᱠᱩᱴ ᱞᱤᱧ ᱛᱮᱭᱟᱨ ᱠᱮᱫᱟ ᱚᱱᱟ ᱯᱚᱨᱮ ᱠᱤᱪᱷᱩ ᱥᱴᱟᱰᱤ ᱵᱟᱲᱟ ᱠᱮᱫ ᱟᱞᱤᱧ, ᱚᱱᱟ ᱯᱚᱨᱮ ᱟᱨᱚ ᱟᱭᱢᱟ ᱠᱟᱹᱢᱤ ᱠᱚᱞᱤᱧ ᱧᱮᱞ ᱠᱮᱼᱟ, ᱥᱚᱵᱽᱡᱤ ᱢᱟᱨᱠᱮᱴ ᱞᱤᱧ ᱪᱟᱞᱟᱣᱱᱟ ᱥᱚᱵᱽᱡᱤ ᱞᱤᱧ ᱦᱟᱛᱟᱣ ᱠᱮᱼᱟ᱾ ᱡᱮᱢᱚᱱ ᱠᱚᱱᱰᱷᱟ, ᱟᱹᱞᱩ, ᱯᱚᱴᱚᱞ᱾ ᱚᱱᱟ ᱥᱟᱶᱛᱮ ᱛᱩᱲᱤ ᱥᱩᱱᱩᱢ ᱩᱛᱩ ᱞᱟᱹᱜᱤᱫ ᱛᱮ ᱚᱱᱟ ᱠᱚ ᱟᱨᱚ ᱛᱟᱦᱮᱱ ᱫᱚ ᱤᱭᱟᱹ ᱟᱭᱩᱵ ᱫᱚ ᱦᱟᱜᱠᱷᱟᱡ ᱡᱮᱞ ᱞᱤᱧ ᱡᱚᱢ ᱞᱟᱹᱜᱤᱭᱟ ᱢᱚᱱᱮ ᱟᱠᱟᱼᱟ ᱞᱤᱧ᱾
ᱟᱪᱷᱟ᱾
ᱱᱚᱜᱼᱚᱝᱠᱟ᱾
ᱚ ᱛᱟᱦᱟᱞᱮ ᱪᱮᱜ ᱡᱤᱞ ᱦᱟᱸᱜ ᱵᱤᱱ ᱡᱚᱢᱟ?
ᱦᱮᱸ ᱟᱹᱞᱤᱧ ᱫᱚ ᱱᱟᱠᱷᱟᱡ ᱵᱟᱡᱟᱨ ᱫᱤᱥᱚᱢ ᱦᱟᱸᱠᱷᱟᱡ ᱱᱩᱠᱩ ᱯᱳᱸᱲ ᱥᱤᱢ ᱡᱟᱦᱟᱸᱭ ᱠᱚ ᱢᱮᱛᱟ ᱠᱚ ᱚᱱᱟ ᱫᱤᱥᱤᱥᱤ ᱤᱭᱟᱹ ᱵᱚᱭᱞᱟᱨ ᱱᱚᱣᱟ ᱡᱮᱞ ᱜᱮ ᱠᱷᱟᱡ ᱡᱚᱢ ᱱᱟᱜ ᱞᱤᱧ ᱤᱭᱟᱹ ᱛᱮᱭᱟᱨ ᱞᱟᱹᱜᱤᱫᱼᱟ
ᱟᱪᱪᱷᱟ ᱛᱟᱦᱚᱞᱮ ᱵᱩᱡᱷᱟᱹᱣ ᱠᱮᱫᱟᱞᱤᱧ ᱛᱟᱦᱚᱞᱮ ᱢᱟᱱᱮ ᱩᱱᱠᱩ ᱡᱚᱢ ᱨᱮᱫᱚ ᱥᱤᱵᱤᱞ ᱠᱚᱫᱚ ᱢᱟᱱᱮ ᱪᱮᱫ ᱞᱮᱠᱟ ᱵᱩᱡᱷᱟᱹᱜᱼᱟ ᱟᱵᱚ ᱢᱟᱱᱮ ᱡᱟᱦᱟᱸ ᱟᱹᱛᱩ ᱠᱚᱨᱮᱱ ᱫᱮᱥᱤ ᱥᱤᱢ ᱠᱚ ᱛᱟᱦᱮᱱᱟ ᱚᱱᱠᱟ ᱠᱚ ᱵᱩᱡᱷᱟᱹᱜᱼᱟ ᱥᱮ ᱟᱨ ᱠᱟᱹᱴᱤᱡ ᱦᱮᱲᱮᱢ ᱧᱚᱜ ᱞᱩᱵᱩᱭ ᱧᱚᱜ ᱥᱮ
ᱦᱮᱸ ᱜᱚᱝᱠᱮ ᱱᱩᱠᱩ ᱥᱤᱢ ᱠᱚᱫᱚ ᱦᱟᱸᱜ ᱠᱷᱟᱡ ᱡᱚᱢ ᱨᱮᱫᱚ ᱢᱟᱱᱮ ᱢᱚᱡᱟ ᱫᱚ ᱢᱮᱱᱟᱜᱼᱟ ᱢᱮᱱᱠᱷᱟᱱ ᱫᱚ ᱤᱭᱟᱹ ᱚᱱᱮ ᱢᱟᱱᱮ ᱞᱟᱹᱵᱤᱫ ᱞᱟᱹᱵᱤᱫ ᱠᱚ ᱵᱩᱡᱷᱟᱹᱜ-ᱟ ᱛᱚ ᱱᱩᱠᱩ ᱢᱟ ᱯᱚᱸᱭᱛᱟᱞᱞᱤᱥ ᱫᱤᱱ ᱛᱮᱠᱚ ᱦᱟᱨᱟᱜ ᱠᱟᱱᱟ᱾ ᱚᱱᱟ ᱠᱷᱟᱹᱛᱤᱨ ᱛᱮ ᱠᱷᱩᱵ ᱮᱠᱴᱟ ᱢᱟᱱᱮ ᱡᱩᱫᱽ ᱫᱚ ᱵᱟᱝ ᱠᱚ ᱵᱩᱡᱷᱟᱹᱜᱼᱟ᱾ ᱢᱮᱱᱠᱷᱟᱱ ᱱᱩᱠᱩ ᱜᱮ ᱵᱟᱡᱟᱨ ᱨᱮᱫᱚ ᱮᱵᱮᱞ ᱮᱵᱮᱞ ᱦᱟᱸᱜ ᱠᱷᱟᱭ ᱨᱟᱱᱱᱤᱝ ᱨᱮ ᱢᱮᱱᱟᱜ ᱠᱚᱣᱟ᱾ ᱚᱱᱟ ᱦᱤᱥᱟᱹᱵ ᱛᱮ ᱫᱚ ᱡᱚᱢ ᱵᱟᱲᱟᱭ ᱦᱩᱭᱩᱜ ᱜᱮᱭᱟ ᱫᱮᱥᱤ ᱥᱤᱢ ᱫᱚ ᱚᱠᱟᱨᱮᱵᱮᱱ ᱡᱚᱢ ᱠᱚᱣᱟ ᱦᱟᱸᱜ ᱠᱷᱟᱡ ᱫᱤᱥᱤ ᱥᱤᱢ ᱨᱮᱱᱟᱜ ᱡᱟ ᱫᱟᱢ ᱠᱤᱨᱤᱧ ᱠᱟᱛᱮᱫ ᱫᱚ ᱵᱟᱝ ᱵᱤᱱ ᱡᱚᱢ ᱫᱟᱲᱮᱭᱟ ᱠᱚᱣᱟ᱾ ᱟᱫᱚ ᱡᱩᱫᱤ ᱚᱲᱟᱜ ᱠᱚᱨᱮᱱ ᱠᱚ ᱛᱟᱦᱮᱸ ᱠᱚᱜᱼᱟ ᱮᱸᱰᱮᱠᱷᱟᱱ ᱩᱱᱠᱩ ᱫᱚ ᱡᱚᱢ ᱠᱚ ᱜᱟᱱ ᱠᱚᱜᱼᱟ᱾ ᱮᱠᱷᱟᱱ ᱱᱩᱠᱩ ᱫᱚ ᱵᱟᱝ ᱠᱚ ᱜᱟᱱᱚᱜᱼᱟ ᱥᱮ᱾
ᱢᱮᱱᱠᱷᱟᱱ ᱡᱟᱦᱟᱸ ᱫᱮᱥᱤ ᱥᱤᱢ ᱥᱤᱢ ᱡᱟᱦᱟᱸ ᱩᱛᱩ ᱠᱟᱛᱮᱢ ᱡᱚᱢ ᱠᱚᱣᱟ, ᱡᱟᱦᱟᱸ ᱢᱤᱫᱴᱟᱝ ᱥᱤᱵᱤᱞ ᱡᱟᱦᱟᱸ ᱡᱟᱝ ᱢᱤᱫᱴᱮᱱ ᱛᱚᱜᱚᱡ ᱛᱟᱭᱟ ᱠᱮᱴᱮᱡ ᱧᱚᱜ ᱟᱨ ᱥᱟᱰᱮᱭᱟ ᱪᱚᱲ-ᱪᱚᱲᱟᱣ ᱟᱛᱮᱫ ᱚᱱᱟ ᱡᱟᱦᱟᱸ ᱢᱤᱫᱴᱟᱜ ᱥᱩᱠ ᱫᱮᱥᱤ ᱥᱤᱢ ᱡᱚᱢ ᱠᱟᱛᱮᱫ ᱱᱚᱜ-ᱟ ᱟᱨᱠᱤ ᱢᱟᱱᱮ ᱱᱩᱠᱩ ᱡᱚᱢ ᱨᱮᱫᱚ ᱧᱮᱞ ᱵᱟᱲᱟ ᱠᱟᱫᱟᱞᱤᱧ ᱢᱟᱱᱮ ᱡᱟᱝ ᱦᱚᱸ ᱚᱱᱠᱟ ᱞᱟᱵᱤᱫ ᱜᱮᱛᱟ ᱠᱚᱣᱟ᱾
ᱦᱮᱸ ᱦᱮᱸ ᱱᱩᱠᱩ ᱵᱚᱭᱞᱟᱨ ᱥᱤᱢ ᱫᱚ ᱚᱱᱠᱟ ᱜᱮ ᱦᱟᱸᱜ ᱠᱷᱟᱡ᱾ ᱴᱷᱤᱠ ᱴᱷᱟᱠ ᱫᱚ ᱚᱱᱮ ᱤᱭᱟᱹ ᱱᱩᱠᱩ ᱫᱚ ᱨᱟᱱ ᱫᱟᱨᱟᱭ ᱛᱮᱜᱮ ᱛᱚᱠᱚ ᱦᱩᱭᱩᱜᱼᱟ᱾ ᱦᱟᱸᱜ ᱠᱷᱟᱡ ᱞᱟᱹᱭ ᱜᱟᱱᱚᱜᱼᱟ᱾ ᱢᱟᱱᱮ ᱟᱹᱰᱤ ᱠᱚᱢ ᱫᱤᱱ ᱨᱮᱱ᱾ ᱢᱮᱱᱠᱷᱟᱱ ᱫᱮᱥᱤ ᱥᱤᱢ ᱫᱚ ᱦᱟᱸᱜ ᱠᱷᱟᱡ ᱡᱟᱦᱟᱱᱟᱜ ᱛᱮ ᱨᱟᱥᱮ ᱠᱤᱝᱵᱟ ᱵᱷᱟᱹᱡᱤ ᱟᱹᱰᱤ ᱡᱩᱛ ᱠᱚ ᱵᱩᱡᱟᱹᱜ-ᱟ ᱱᱩᱠᱩ
ᱦᱮᱸ
ᱦᱳᱭ ᱟᱨᱚ ᱚᱱᱠᱟ ᱢᱟ ᱟᱵᱚ ᱢᱟ ᱥᱩᱠᱨᱤ ᱡᱮᱞ ᱦᱚᱸᱵᱚᱱ ᱡᱚᱢ ᱜᱮᱭᱟ ᱟᱨ ᱥᱩᱠᱨᱤ ᱡᱤᱞ ᱫᱚ ᱯᱤᱴᱷᱟᱹ ᱦᱚᱸ ᱟᱹᱰᱤ ᱢᱚᱡᱽ ᱜᱮ ᱵᱩᱡᱷᱟᱹᱜ ᱜᱮᱭᱟ᱾ ᱟᱨ ᱛᱟᱦᱚᱞᱮ ᱜᱚᱝᱠᱮ ᱟᱯᱮ ᱫᱤᱥᱚᱢ ᱥᱮᱫ ᱫᱚ ᱪᱮᱫ ᱥᱟᱠᱟᱢ ᱨᱮᱠᱚ ᱯᱤᱴᱷᱟᱹᱭ ᱜᱮᱭᱟ?
ᱟᱞᱮ ᱥᱟᱠᱟᱢ ᱫᱚ ᱢᱟᱱᱮ ᱯᱤᱴᱷᱟᱹ ᱵᱚᱞᱛᱮ ᱜᱮᱞᱮ ᱚᱠᱟᱴᱟᱜ ᱯᱤᱴᱷᱟᱹ ᱯᱤᱴᱷᱟᱹ ᱵᱮᱱ ᱞᱟᱹᱭ ᱦᱚᱪᱚᱭᱮᱫᱟ?
ᱱᱚᱣᱟ ᱥᱩᱠ ᱥᱩᱠᱨᱤ ᱵᱟᱝ ᱵᱟᱝ ᱚᱱᱮ ᱥᱟᱠᱟᱢ ᱨᱮᱠᱚ ᱯᱤᱴᱷᱟᱭ ᱫᱚ
ᱟᱪᱪᱷᱟ ᱟᱪᱪᱷᱟ ᱥᱟᱠᱟᱢ ᱯᱤᱴᱷᱟᱹ ᱵᱟᱝ
ᱦᱮᱸ
ᱦᱳᱭ ᱚᱱᱟ ᱫᱚ ᱥᱟᱨᱡᱚᱢ ᱥᱟᱠᱟᱢ ᱞᱮ ᱯᱤᱴᱷᱟᱹᱭ ᱜᱮᱭᱟ ᱦᱳᱭᱥᱮ
ᱦᱳᱭ ᱜᱚᱝᱠᱮ ᱥᱟᱨᱡᱚᱢ ᱥᱟᱠᱟᱢ ᱯᱤᱴᱷᱟᱹ ᱫᱚ ᱦᱟᱸᱜ ᱠᱷᱟᱡ ᱟᱹᱰᱤ ᱢᱚᱡᱽ ᱜᱮ ᱵᱩᱡᱷᱟᱹᱜ ᱜᱮᱭᱟ᱾
ᱦᱩᱸ ᱮᱠᱫᱚᱢ ᱜᱮ ᱡᱟᱦᱟᱸ ᱢᱤᱫᱴᱮᱱ ᱚᱱᱮ ᱥᱟᱨᱡᱚᱢ ᱥᱟᱠᱟ ᱨᱮᱱᱟᱜ ᱡᱟᱦᱟᱸ ᱢᱤᱫᱴᱮᱱ ᱥᱚ ᱛᱮᱫ ᱩᱰᱩᱠᱚᱜᱼᱟ᱾ ᱚᱱᱟ ᱥᱟᱥᱟᱝ ᱢᱮᱥᱟ ᱢᱟᱱᱮ ᱢᱮᱥᱟ ᱠᱟᱛᱮᱜ ᱚᱱᱟ ᱚᱱᱟ ᱡᱟᱦᱟᱸ ᱢᱚᱡᱽ ᱵᱟᱝ ᱵᱩᱡᱷᱟᱹᱜᱼᱟ ᱵᱟᱝ
ᱦᱮᱸ ᱚᱱᱟ ᱫᱚ ᱟᱹᱰᱤ ᱪᱚᱨᱚᱠ ᱜᱮ ᱥᱤᱵᱤᱞᱟ ᱦᱟᱸᱜ ᱠᱷᱟᱡ᱾ ᱚᱱᱠᱟ ᱜᱮ ᱢᱟᱱᱮ ᱥᱩᱠᱨᱤ ᱡᱤᱞ ᱦᱚᱸ ᱡᱩᱫᱤ ᱤᱛᱤᱞ ᱤᱛᱤᱞ ᱛᱟᱦᱮᱱᱟ ᱟᱹᱰᱤ ᱢᱚᱡᱽ ᱜᱮ ᱵᱩᱡᱟᱹᱜᱼᱟ᱾ ᱦᱟᱸᱜ ᱠᱷᱟᱡ
ᱮᱠᱫᱚᱢ ᱮᱠᱫᱚᱢ
ᱛᱟᱦᱚᱞᱮ ᱜᱚᱝᱠᱮ ᱱᱤᱛ ᱫᱚ ᱪᱮᱫ ᱠᱚ ᱵᱤᱱ ᱠᱟᱹᱢᱤ ᱵᱟᱲᱟᱭᱮᱫ-ᱟ᱾
ᱱᱤᱛᱳᱜ ᱫᱚ ᱵᱟᱝᱞᱤᱧ ᱠᱟᱹᱢᱤ ᱵᱟᱲᱟᱭᱮᱫᱟ ᱟᱫᱚ ᱫᱩᱲᱩᱵ ᱦᱩᱭ ᱠᱟᱱᱟ ᱚᱱᱮ ᱠᱷᱮᱛ ᱥᱮᱫ ᱨᱮᱜᱮ ᱚᱱᱮ ᱧᱮᱞ ᱫᱟᱞᱤᱧ ᱛᱤᱱᱟᱹᱜ ᱜᱟᱱ ᱫᱟᱜ ᱫᱟᱜ ᱦᱤᱡᱩᱜ ᱠᱟᱱᱟ ᱛᱟᱦᱚᱞᱮ ᱚᱱᱠᱟ ᱚᱱᱠᱟ ᱢᱚᱱᱮ ᱠᱟᱛᱮᱫ ᱟᱞᱤᱧ ᱠᱟᱹᱴᱤᱡ ᱚᱱᱟᱞᱮ ᱫᱟᱜ ᱞᱤᱧ ᱯᱟᱣᱭᱟ ᱦᱚᱴᱚᱣᱟᱜ-ᱟ ᱠᱷᱮᱛ ᱨᱮ ᱛᱟᱦᱚᱞᱮ ᱜᱟᱯᱟ ᱢᱮᱭᱟᱝ ᱥᱮᱫ ᱞᱤᱧ ᱞᱚᱥᱚᱫ ᱠᱮᱭᱟ ᱟᱨ ᱦᱳᱲᱳ ᱦᱟᱸᱜ ᱞᱤᱧ ᱨᱚᱦᱚᱭ ᱠᱮᱭᱟ᱾
ᱟᱪᱪᱷᱟ ᱜᱚᱝᱠᱮ ᱛᱟᱦᱚᱞᱮ ᱛᱚᱞᱟ ᱠᱚᱫᱚ ᱛᱤᱱᱟᱹᱜ ᱢᱟᱨᱟᱝ ᱢᱟᱨᱟᱝ ᱦᱟᱨᱟ ᱠᱟᱱᱟ ᱥᱮ ᱰᱩᱵᱩᱡ ᱪᱟᱵᱟ ᱟᱠᱟᱱᱟ ᱥᱮ ᱟᱣᱨᱤᱯᱮ ᱜᱤᱰᱤᱭᱟ ᱦᱟᱸᱜ ᱠᱷᱟᱡ
ᱛᱚ ᱢᱟᱱᱮ ᱦᱳᱭ ᱟᱹᱞᱤᱧ ᱟᱹᱞᱤᱧ ᱡᱟᱦᱟᱸᱭ ᱛᱚᱞᱟ ᱞᱤᱧ ᱮᱨ ᱞᱮᱫᱟ᱾ ᱛᱚ ᱛᱚᱞᱟ ᱜᱟᱹᱰᱤ ᱛᱟᱦᱮᱸ ᱠᱟᱱ ᱛᱟᱹᱟᱞᱤᱧᱟ᱾
ᱦᱟᱸ
ᱚᱸᱰᱮ ᱫᱚ ᱯᱩᱨᱟᱹ ᱰᱩᱵᱩᱡ ᱪᱟᱵᱟ ᱞᱮᱱ ᱛᱟᱞᱤᱧᱟ ᱛᱚᱞᱟ ᱛᱟᱦᱚᱞᱮ ᱦᱚᱸᱜᱼᱚᱭ ᱦᱚᱞᱟ ᱜᱮ ᱚᱸᱰᱮ ᱟᱹᱞᱤᱧ ᱞᱤᱧ ᱫᱟᱜ ᱞᱤᱧ ᱟᱲᱟᱜ ᱦᱚᱴᱚ ᱠᱟᱫᱟ᱾ ᱱᱤᱛᱚᱜ ᱫᱚ ᱛᱚᱞᱟ ᱵᱮᱥ ᱜᱮ ᱢᱮᱱᱟᱜᱼᱟ᱾ ᱟᱫᱚ ᱚᱱᱟ ᱜᱮ ᱦᱟᱸᱜ ᱫᱮᱠᱷᱤ ᱪᱤᱠᱟᱹᱜ ᱠᱟᱱᱟ? ᱡᱮ ᱞᱟᱛᱟᱨ ᱞᱟᱛᱟᱨ ᱵᱟᱹᱲᱤᱡᱚᱜ ᱜᱮᱭᱟ ᱛᱚ ᱦᱮᱸᱥᱮ᱾ ᱨᱮᱦᱮᱫ ᱠᱚ ᱜᱩᱡᱩᱜ ᱜᱮᱭᱟ ᱛᱚ᱾ ᱛᱟᱦᱞᱮ ᱚᱱᱟ ᱜᱮ ᱫᱮᱠᱷᱤ ᱚᱱᱟ ᱜᱩᱡᱩᱜᱼᱟ ᱟᱨ ᱡᱩᱫᱤ ᱵᱟᱝ ᱜᱩᱡᱩᱜᱼᱟ ᱛᱟᱦᱞᱮ ᱚᱱᱟ ᱜᱮ ᱦᱟᱸᱜ ᱜᱟᱯᱟ ᱢᱮᱭᱟᱝ ᱛᱮᱜᱮ ᱦᱟᱸᱜ ᱨᱚᱦᱚᱭ ᱫᱚ ᱮᱛᱚᱦᱚᱵ ᱜᱚᱫ ᱠᱟᱜᱼᱟ ᱞᱤᱧ ᱟᱹᱞᱤᱧ ᱫᱚ᱾ ᱛᱟᱦᱚᱞᱮ ᱟᱹᱵᱤᱱ ᱜᱮ ᱪᱮᱫ ᱞᱮᱠᱟ?
ᱦᱮᱸ ᱜᱚᱝᱠᱮ ᱟᱹᱞᱤᱧ ᱦᱚᱸ ᱠᱤᱪᱷᱩ ᱦᱟᱱᱟ ᱵᱚᱪᱷᱚᱨ ᱠᱷᱚᱡᱽ ᱤᱭᱟᱹ ᱠᱚᱞᱤᱧ ᱪᱟᱥ ᱞᱮᱜᱼᱟ, ᱦᱩᱲᱩ ᱠᱚ᱾ ᱟᱫᱚ ᱧᱮᱞᱚᱜ ᱠᱟᱱᱟ ᱡᱮ ᱵᱟᱹᱫ ᱵᱟᱹᱭᱦᱟᱹᱲ ᱠᱚᱨᱮ ᱤᱭᱟᱹ ᱠᱮᱨᱤ ᱵᱮᱜᱽ ᱥᱮ ᱯᱚᱞᱤᱛᱤᱱ ᱞᱮ ᱠᱷᱟᱡ ᱫᱚᱢᱮ ᱠᱚ ᱜᱤᱲᱤᱭᱮᱜᱼᱟ ᱦᱮᱸᱥᱮ ᱢᱮᱱᱠᱷᱟᱱ ᱠᱟᱛᱮ ᱛᱮᱫᱚ ᱦᱩᱲᱩ ᱪᱤᱠᱟ ᱛᱮ ᱦᱩᱭᱩᱜᱼᱟ? ᱱᱚᱝᱠᱟ ᱦᱩᱲᱩ ᱞᱟᱛᱟᱨ ᱨᱮ ᱦᱩᱲᱩ ᱡᱟᱦᱟᱸ ᱜᱟᱪᱷᱤ ᱞᱟᱛᱟᱨ ᱠᱤᱨᱵᱮᱴ ᱧᱟᱢᱚᱜ ᱠᱟᱱᱟ᱾ ᱚᱱᱟ ᱢᱟ ᱵᱟᱭ ᱫᱟᱹᱲ ᱫᱟᱲᱮᱭᱟᱜᱼᱟ ᱛᱚ᱾ ᱛᱟᱦᱚᱞᱮ ᱜᱚᱢᱠᱮ ᱱᱚᱣᱟ ᱜᱤᱰᱤ ᱫᱮᱜᱽ ᱠᱚ, ᱡᱟᱦᱟᱸ ᱵᱟᱹᱫᱽ ᱵᱟᱹᱭᱦᱟᱹᱲ ᱠᱚᱨᱮ ᱵᱚᱱ ᱜᱤᱰᱤ ᱜᱤᱰᱤᱭᱮᱫᱼᱟ᱾ ᱱᱚᱣᱟ ᱫᱚ ᱪᱮᱫ ᱞᱟᱹᱠᱛᱤ ᱠᱟᱱᱟ? ᱢᱟᱱᱮ ᱨᱟᱯᱟᱜ ᱨᱚᱸᱜᱚ ᱥᱮ ᱛᱚᱯᱟ ᱥᱮ ᱪᱤᱠᱟᱹᱭᱟᱵᱚᱱ, ᱚᱱᱟ ᱠᱷᱤᱨᱵᱮᱜ ᱠᱚᱫᱚ?
ᱦᱳᱭ ᱟᱵᱚ ᱢᱟᱱᱮ ᱚᱱᱟ ᱡᱷᱚᱛᱚ ᱠᱷᱚᱱᱚᱱ ᱯᱳᱭᱞᱳ ᱟᱵᱚ ᱠᱚᱨᱟᱣ ᱞᱟᱜᱟᱣ ᱵᱚᱱᱟ ᱡᱮ ᱟᱵᱚᱣᱟᱜ ᱡᱟᱦᱟᱸ ᱜᱩᱨᱤᱡ ᱢᱟᱫᱮ ᱦᱮᱸᱥᱮ
ᱚᱸᱰᱮ ᱡᱮᱢᱚᱱ ᱠᱮᱨᱤᱵᱮᱜ ᱠᱚ, ᱯᱞᱟᱥᱴᱤᱠ ᱠᱚ, ᱟᱞᱚ ᱵᱚᱱ ᱜᱤᱲᱤ ᱢᱟ᱾
ᱦᱳᱭ᱾
ᱚᱸᱰᱮ ᱚᱸᱰᱮ ᱡᱩᱫᱤᱢ ᱜᱤᱰᱤ ᱠᱮᱫᱟ ᱯᱞᱟᱥᱴᱤᱠ ᱛᱟᱦᱚᱞᱮ ᱚᱱᱟ ᱠᱷᱮᱛ ᱨᱮ ᱪᱟᱞᱟᱜ ᱜᱮᱭᱟ᱾
ᱟᱨ ᱠᱷᱮᱛ ᱨᱮ ᱡᱩᱫᱤ ᱪᱟᱞᱟᱜᱼᱟ? ᱛᱟᱦᱚᱞᱮ ᱚᱸᱰᱮ ᱠᱷᱮᱛ ᱨᱮ ᱛᱤᱱᱟᱹᱜ ᱜᱟᱱ ᱯᱞᱟᱥᱴᱤᱠ ᱠᱚ, ᱚᱱᱠᱟ ᱠᱮᱨᱤᱵᱮᱜ ᱠᱚ, ᱢᱟᱱᱮ ᱯᱞᱟᱥᱴᱤᱠ ᱡᱟᱛᱮ ᱡᱤᱱᱤᱥ ᱠᱚ ᱚᱱᱟᱠᱢ ᱧᱟᱢᱟ ᱢᱤᱫᱴᱷᱮᱱ ᱡᱟᱣᱨᱟ ᱠᱟᱛᱮᱜ ᱠᱟᱹᱴᱤᱡ ᱮᱢ ᱨᱚᱦᱚᱲ ᱦᱚᱪᱚᱫᱟ ᱟᱨ ᱚᱱᱟᱠᱚᱢ ᱡᱩᱞ ᱜᱤᱰᱤ ᱠᱮᱫᱟ᱾ ᱫᱟᱜ
ᱦᱮᱸ ᱜᱚᱝᱠᱮ ᱚᱱᱟ ᱫᱚ ᱟᱹᱰᱤ ᱱᱟᱯᱟᱭ, ᱵᱟᱝ ᱠᱷᱟᱱ ᱫᱚ ᱱᱚᱝᱠᱟ ᱛᱮᱫᱚ ᱟᱵᱚᱣᱟᱜ ᱚᱛ ᱦᱟᱥᱟ ᱠᱚᱜᱮ ᱛᱚ ᱵᱟᱹᱲᱤᱡ ᱪᱟᱵᱟᱜᱼᱟ᱾
ᱮᱠᱫᱚᱢ ᱮᱠᱫᱚᱢ ᱮᱠᱫᱚᱢ ᱟᱨ ᱡᱟᱦᱟᱸᱭ ᱢᱮᱱᱟᱜ ᱠᱚᱣᱟ ᱩᱱᱠᱩ ᱚᱛ ᱨᱮ ᱞᱮᱸᱰᱮᱫ ᱠᱚ ᱛᱟᱨᱯᱚᱨ ᱜᱚᱝᱜᱷᱟ, ᱠᱟᱴᱠᱚᱢ, ᱩᱱᱠᱩ ᱠᱚ ᱢᱮᱱᱟᱜ ᱠᱚᱣᱟ᱾ ᱩᱱᱠᱩ ᱠᱚ ᱟᱫ ᱪᱟᱵᱟᱜᱼᱟ ᱠᱷᱮᱛ ᱠᱷᱚᱱ ᱜᱮ᱾
ᱦᱮᱸ ᱜᱚᱝᱠᱮ ᱟᱫᱚ ᱵᱟᱝᱠᱷᱟᱡ ᱱᱩᱠᱩ ᱠᱚ ᱟᱫ ᱪᱟᱵᱟ ᱞᱮᱱᱠᱷᱟᱱ ᱠᱷᱟᱡ, ᱵᱟᱹᱫ ᱵᱟᱹᱭᱦᱟᱹᱲ ᱦᱚᱸ ᱠᱷᱟᱹᱞᱤ ᱠᱷᱟᱹᱞᱤ ᱜᱮ ᱵᱩᱡᱷᱟᱹᱜᱼᱟ᱾ ᱞᱮᱸᱰᱮᱛ ᱠᱚ ᱟᱫ ᱞᱮᱱᱠᱷᱟᱱ ᱥᱮ ᱢᱟᱱᱮ ᱦᱳᱲᱳ ᱠᱚᱦᱚᱸ ᱟᱹᱞᱤᱧ ᱫᱚᱞᱤᱧ ᱵᱟᱲᱟᱭᱟ ᱡᱮ ᱱᱚᱣᱟ ᱫᱚ ᱡᱟᱹᱥᱛᱤ ᱠᱟᱭᱛᱮ ᱵᱟᱝ ᱦᱩᱭᱩᱜᱼᱟ᱾ ᱠᱟᱨᱚᱱ ᱫᱚ ᱞᱮᱰᱮᱫ ᱜᱮᱛᱮ ᱠᱚ ᱜᱩᱨᱤᱪᱟ ᱦᱮᱸᱥᱮ, ᱱᱚᱣᱟ ᱩᱱᱠᱩ ᱡᱚᱫᱤ ᱵᱟᱝ ᱠᱚ ᱜᱩᱨᱤᱪᱟ? ᱛᱟᱦᱚᱞᱮ ᱫᱚ ᱪᱤᱠᱟᱹ ᱛᱮᱵᱤᱱ ᱤᱭᱟᱹ ᱪᱤᱠᱟᱹ ᱛᱮ ᱨᱚᱦᱚᱭ ᱫᱚ ᱪᱟᱥ ᱠᱟᱹᱢᱤ ᱠᱚᱫᱚ ᱦᱩᱭᱩᱜᱼᱟ?
ᱦᱩᱸ᱾
ᱢᱟᱱᱮ ᱩᱱᱠᱩ ᱜᱮᱛᱚ ᱦᱟᱥᱟ ᱠᱚᱫᱚ ᱠᱚ ᱩᱞ ᱩᱞᱴᱟᱹ ᱯᱟᱞᱴᱟᱭᱟ᱾ ᱞᱟᱛᱟᱨ ᱨᱮᱱᱟᱜ ᱠᱚ ᱪᱮᱛᱟᱱᱟ ᱪᱮᱛᱟᱱ ᱨᱮᱱᱟᱜ ᱠᱚ ᱞᱟᱛᱟᱨᱟ᱾ ᱱᱚᱜᱼᱚᱭ ᱱᱚᱝᱠᱟ ᱫᱚ ᱟᱹᱞᱤᱧ ᱠᱷᱟᱡ ᱞᱤᱧ ᱵᱟᱲᱟᱭᱟ ᱡᱮ ᱪᱟᱥ ᱨᱮᱱᱟᱜ ᱯᱚᱫᱽᱫᱷᱚᱛᱤ ᱫᱚ ᱱᱚᱜᱼᱚᱭ ᱱᱚᱝᱠᱟ ᱠᱟᱛᱮᱜ ᱦᱩᱭᱩᱜᱼᱟ᱾
ᱦᱳᱭ ᱛᱟᱦᱚᱞᱮ ᱜᱚᱢᱠᱮ ᱚᱱᱛᱮ ᱫᱚ ᱥᱟᱨ ᱠᱚ ᱛᱤᱱᱟᱹᱜ ᱜᱟᱱ ᱜᱮᱯᱮ ᱮᱢᱟᱜ ᱜᱮᱭᱟ᱾ ᱵᱮᱥᱤ ᱵᱮᱥᱤ ᱥᱮ ᱠᱚᱢ ᱠᱚᱢ ᱜᱮ?
ᱛᱟᱠᱷᱟᱡ ᱫᱚ ᱟᱹᱞᱤᱧ ᱢᱟ ᱚᱲᱟᱜ ᱨᱮ ᱰᱟᱝᱨᱤ ᱠᱚ ᱢᱮᱨᱚᱢ ᱠᱚ ᱢᱮᱱᱟᱜ ᱠᱚᱣᱟ ᱛᱚ᱾ ᱚᱱᱟ ᱠᱷᱟᱹᱛᱤᱨ ᱛᱮ ᱠᱷᱟᱡ ᱤᱭᱟᱹ ᱚᱱᱟ ᱡᱚᱭᱵᱚᱥᱟᱨ ᱜᱮᱞᱤᱧ ᱮᱟᱜ ᱜᱮᱭᱟ᱾ ᱢᱮᱱᱠᱷᱟᱱ ᱱᱚᱣᱟ ᱠᱤᱨᱤᱧ ᱟᱹᱜᱩᱣᱟᱜ ᱫᱚ ᱥᱤᱨᱤᱯ ᱤᱭᱩᱨᱤᱭᱟ ᱜᱮ ᱮᱢᱟᱜ ᱦᱩᱭᱩᱜᱼᱟ᱾ ᱚᱱᱟ ᱦᱩᱲᱩ ᱜᱟᱹᱪᱷᱤ ᱫᱟᱞᱠᱟᱜ ᱞᱟᱹᱜᱤᱫ ᱛᱮ᱾ ᱟᱫᱚ ᱠᱷᱟᱡ ᱥᱟᱨ ᱛᱮᱦᱚᱸ ᱜᱚᱝᱠᱮ ᱧᱮᱞ ᱫᱟᱞᱤᱧ ᱤᱧᱯᱷᱮᱠᱴ ᱯᱟᱲᱟᱜ ᱠᱟᱱᱟ, ᱠᱟᱹᱴᱤᱡ ᱠᱟᱹᱟᱹᱴᱤᱡ ᱛᱚ᱾
ᱦᱳᱭ ᱢᱟᱱᱮ ᱟᱵᱚ ᱱᱚᱣᱟ ᱵᱚᱱ ᱪᱤᱱᱛᱟᱹᱭᱟ ᱡᱮ ᱟᱵᱚ ᱥᱟᱨ ᱫᱚ ᱮᱠᱟᱞᱜᱮ ᱡᱮᱢᱚᱱ ᱟᱵᱚ ᱮᱢ ᱞᱟᱹᱠᱛᱤ ᱜᱮ ᱵᱟᱝ ᱠᱟᱱᱟ ᱦᱮᱸᱥᱮ
ᱦᱮᱸ ᱱᱚᱣᱟ ᱫᱚ ᱡᱚᱛᱚ ᱡᱚᱢ ᱡᱤᱱᱤᱥ ᱠᱟᱱᱟ
ᱦᱳᱭ ᱵᱟᱹᱲᱛᱤ ᱵᱟᱲᱛᱤ ᱡᱩᱫᱤ ᱟᱵᱚ ᱥᱟᱨ ᱵᱚᱱ ᱮᱢᱟᱜ-ᱟ ᱚᱱᱟ ᱦᱳᱲᱳ ᱜᱟᱹᱪᱷᱤ ᱫᱚ ᱚᱱᱟ.. ᱚᱱᱟ ᱫᱚ ᱚᱱᱟ ᱛᱚ ᱴᱷᱤᱠ ᱜᱮᱭᱟ ᱚᱱᱟ ᱫᱚ ᱴᱷᱤᱠ ᱜᱮ ᱛᱟᱦᱮᱱᱟ ᱢᱮᱱᱠᱷᱟᱱ ᱡᱟᱦᱟ ᱦᱳᱲᱳ ᱜᱟᱹᱪᱷᱤ ᱞᱟᱛᱟᱨ ᱨᱮᱱ ᱚᱛ ᱨᱮᱱ ᱩᱱᱠᱩ ᱡᱤᱱᱤᱥ ᱠᱚ ᱢᱮᱱᱟᱜ ᱠᱚᱣᱟ ᱩᱱᱠᱩ ᱦᱚᱸ ᱠᱚ ᱟᱫᱚᱜᱼᱟ
ᱦᱳᱭ ᱡᱮᱢᱚᱱ ᱵᱩᱢᱵᱩᱡ ᱦᱟᱹᱠᱚ ᱞᱮᱡᱽᱨᱟ ᱦᱟᱹᱠᱩ ᱱᱩᱠᱩ ᱠᱚ ᱢᱟ ᱟᱠᱷᱟᱱᱡ ᱠᱚ ᱟᱫ ᱪᱟᱵᱟᱜ ᱠᱟᱱᱟ ᱛᱚ
ᱦᱳᱭ ᱟᱨ ᱱᱩᱠᱩ ᱡᱩᱫᱤ ᱠᱚ ᱟᱫᱚᱜᱼᱟ ᱢᱟᱱᱮ ᱦᱩᱲᱩ ᱫᱟᱨᱮ ᱛᱚ ᱫᱟᱨᱮᱜᱼᱟ ᱢᱮᱱᱠᱷᱟᱱ ᱞᱟᱦᱟᱛᱮ ᱞᱮᱠᱟ ᱡᱟᱦᱟᱸ ᱞᱮᱠᱟ ᱥᱤᱵᱤᱞ ᱛᱮᱦᱮᱸᱜᱼᱟ ᱞᱟᱦᱟᱛᱮ ᱚᱱᱠᱟ ᱫᱚ ᱵᱟᱝ ᱥᱤᱵᱤᱞᱚᱜᱼᱟ ᱟᱵᱚ ᱫᱚ ᱩᱱᱫᱚ ᱦᱟᱸᱜ ᱥᱟᱨ ᱜᱮ ᱵᱚᱱ ᱡᱚᱢ-ᱟ
ᱦᱮᱸ ᱱᱚᱜ-ᱚ ᱱᱚᱝᱠᱟ ᱛᱟᱦᱚᱞᱮ ᱜᱚᱝᱠᱮ ᱟᱨ ᱛᱟᱦᱚᱞᱮ ᱟᱯᱮ ᱥᱮᱫ ᱫᱚ ᱵᱩᱢᱵᱩᱡ ᱦᱟᱠᱚ ᱠᱚ ᱫᱚ ᱢᱮᱱᱟᱜ ᱠᱚᱣᱟ ᱥᱮ ᱵᱟᱝ
ᱮᱠᱫᱚᱢ ᱜᱮ ᱱᱤᱛᱚᱜ ᱫᱚ ᱵᱟᱝᱠᱚ ᱧᱟᱢᱚᱜᱼᱟ ᱡᱚᱠᱷᱚᱱ ᱫᱟᱜ ᱠᱚ ᱟᱸᱡᱮᱫᱚᱜ ᱜᱮᱭᱟ ᱜᱟᱰᱟ ᱠᱚᱨᱮ ᱵᱟᱸᱫᱷ ᱠᱚᱨᱮ ᱛᱟᱞᱦᱮ ᱚᱱᱮ ᱩᱱ ᱜᱮᱦᱟᱸᱜ ᱞᱮ ᱧᱟᱢ ᱠᱚᱣᱟ ᱵᱟᱠᱷᱟᱱ ᱱᱤᱛᱚᱜ ᱫᱚ ᱮᱠᱟᱞ ᱠᱮ ᱵᱟᱝᱠᱚ ᱧᱟᱢᱚᱜᱼᱟ
ᱟᱪᱪᱷᱟ, ᱵᱩᱢᱵᱩᱡ ᱦᱟᱠᱚ ᱡᱮᱢᱚᱱ ᱩᱱᱠᱩ ᱢᱟ ᱵᱷᱟᱹᱜᱤ ᱜᱮ ᱟᱹᱰᱤ ᱪᱳᱨᱳᱠ ᱜᱮᱠᱚ ᱵᱩᱡᱷᱟᱹᱜᱼᱟ
ᱦᱸ ᱜᱚᱝᱠᱮ ᱚᱱᱛᱮ ᱫᱚ ᱤᱭᱟᱹ ᱢᱮᱛᱟ ᱠᱚᱫᱚ ᱠᱚ ᱤᱪᱟᱹᱜ ᱤᱪ... ᱤᱪᱟᱹᱜ ᱚᱱᱛᱮ ᱠᱚ ᱧᱟᱢᱚᱜ ᱜᱮᱭᱟ ᱥᱮ ᱵᱟᱝ
ᱦᱮᱸ ᱤᱪᱟᱹᱜ ᱫᱚ ᱠᱚ ᱧᱟᱢᱚᱜ ᱜᱮᱭᱟ ᱤᱪᱟᱹᱜ ᱢᱟ ᱟ ᱟᱲ ᱟᱨᱦᱚ ᱪᱳᱨᱳᱠ ᱜᱮ
ᱦᱳᱭ ᱟᱞ... ᱞᱟᱹᱭ ᱟᱠᱚ ᱥᱮ ᱪᱮᱫ ᱤᱪᱟᱹᱜ ᱫᱚ ᱦᱟᱹᱠᱩ ᱫᱚ ᱵᱟᱝ ᱠᱟᱱᱟ ᱠᱚ ᱚᱱᱟ ᱠᱤ ᱥᱟᱹᱨᱤ ᱠᱟᱛᱷᱟ
ᱤᱪᱟᱹᱜ ᱫᱚ ᱦᱟᱠᱟ ᱫᱚ ᱵᱟᱝ ᱠᱟᱱᱟ ᱠᱚ
ᱦᱳᱭ ᱞᱟᱹᱭᱟᱠᱚ ᱤᱪᱟᱹᱜ ᱫᱚ ᱢᱤᱫᱴᱮᱱ ᱛᱤᱡᱩ ᱞᱮᱠᱟᱱ ᱡᱤᱱᱤᱥ ᱠᱟᱱᱟ ᱠᱚ ᱩᱱᱠᱩ ᱫᱚ ᱦᱟᱹᱠᱩ ᱫᱚ ᱵᱟᱝ ᱠᱟᱱᱟ ᱠᱚ
ᱵᱟᱝ ᱜᱚᱝᱠᱮ ᱱᱚᱶᱟ ᱵᱟᱨᱮ ᱛᱮᱫᱚ ᱟᱞᱤᱧᱟᱜ ᱫᱚ ᱵᱟᱰᱟᱭ ᱵᱟᱹᱱᱩᱜᱼᱟ ᱠᱷᱟᱺᱡ
ᱚ ᱚᱱᱠᱟᱞᱤᱧ ᱟᱸᱡᱚᱢ ᱵᱟᱲᱟ ᱟᱠᱟᱫᱟ ᱟᱫᱚ ᱚᱱᱟᱜᱮ ᱠᱟᱹᱴᱤᱡ ᱞᱤᱧ ᱠᱩᱞᱤᱭᱮᱫ ᱵᱤᱱᱟ
ᱵᱟᱝ ᱵᱟᱝ ᱱᱚᱶᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱡᱮ ᱤᱪᱟᱹᱜ ᱫᱚ ᱦᱟᱹᱠᱚ ᱠᱟᱱᱟ ᱠᱚ ᱥᱮ ᱵᱟᱝ ᱠᱟᱱᱟ ᱠᱚ
ᱦᱮᱸ ᱛᱟᱦᱚᱞᱮ ᱚᱱᱠᱟ ᱚᱱᱛᱮ ᱨᱩᱭ ᱠᱟᱛᱞᱟ ᱠᱚᱠᱚ ᱧᱟᱢᱚᱜ ᱜᱮᱭᱟ ᱥᱮ
ᱦᱮᱸ ᱱᱚᱛᱮ ᱨᱩᱭ ᱠᱟᱛᱞᱟ ᱠᱚᱫᱚ ᱠᱚ ᱧᱟᱢᱚᱜ ᱜᱮᱭᱟ ᱠᱷᱟᱺᱡ
ᱟᱪᱪᱷᱟ ᱢᱟᱱᱮ ᱛᱟᱣ ᱛᱤᱱᱟᱹᱜ ᱢᱟᱨᱟᱝ ᱢᱟᱨᱟᱝ ᱠᱚ ᱧᱟᱢᱚᱜ ᱜᱮᱭᱟ
ᱧᱟᱢᱚᱜ ᱜᱮᱭᱟ ᱠᱚ ᱢᱟᱨᱟᱝ ᱢᱟᱨᱟᱝ ᱠᱚᱜᱮ ᱨᱩᱭ ᱠᱟᱛᱞᱟ ᱫᱚ ᱡᱮᱢᱚᱱ ᱟᱞᱮ ᱫᱚ ᱵᱟᱸᱫ ᱠᱚᱨᱮ ᱞᱮ ᱨᱚᱦᱚᱭ ᱠᱚ ᱜᱮ ᱤᱭᱟᱹ ᱮᱭᱟ ᱪᱟᱥ ᱠᱚ ᱜᱮᱭᱟᱞᱮ ᱦᱮᱸᱥᱮ ᱢᱟᱱᱮ ᱥᱚᱞᱚ ᱟᱱᱟ ᱵᱟᱸᱫᱷ ᱢᱮᱱᱟᱜ ᱛᱟᱞᱮᱭᱟ ᱚᱸᱰᱮ ᱜᱮ ᱟᱠᱷᱟᱹᱡ ᱞᱮ ᱪᱟᱥ ᱠᱚᱣᱟ
ᱟᱪᱪᱷᱟ ᱮᱠᱟ ᱦᱳᱭ ᱚᱱᱟᱜᱮ ᱵᱮᱥᱟᱜ ᱡᱮ ᱢᱤᱫᱴᱟᱝ ᱵᱟᱛ ᱛᱟᱦᱮᱱᱟ ᱚᱸᱰᱮ ᱥᱚᱞᱚ... ᱥᱚᱞᱚ ᱟᱱᱟ ᱦᱚᱲᱵᱛᱮᱢ ᱟᱲᱟᱜ ᱠᱚᱣᱟ ᱦᱟᱹᱠᱩ ᱟᱨ ᱢᱤᱫ ᱥᱟᱶᱛᱮᱢ ᱥᱟᱵ ᱠᱚᱣ ᱠᱚᱣᱟ ᱦᱚᱭ ᱥᱮ ᱱᱚᱣᱟᱜᱮ ᱵᱷᱟᱜᱮ ᱵᱩᱡᱷᱟᱹᱜᱼᱟ ᱢᱟᱱᱮ ᱡᱚᱛᱚ ᱦᱚᱲ ᱢᱤᱫ ᱥᱟᱶᱛᱮ ᱫᱟᱜ ᱨᱮᱢ ᱟᱬᱜᱩᱱᱟ ᱟᱨ ᱮᱢ ᱥᱟᱵ ᱠᱚᱣᱟ
ᱦᱮᱸ ᱡᱮᱢᱚᱱ ᱟᱞᱮ ᱫᱚ ᱵᱟᱛ ᱤᱭᱟᱹ ᱥᱚᱨᱦᱟᱭ ᱠᱚᱨᱮ ᱥᱟᱠᱨᱟᱛ ᱠᱚᱨᱮ ᱞᱮ ᱥᱟᱵ ᱠᱚᱜᱮᱭᱟ ᱟᱠᱷᱟᱹᱡ
ᱦᱳᱭ ᱦᱳᱭ ᱮᱠᱫᱚᱢ ᱢᱮ ᱟᱯᱮ ᱫᱚ ᱥᱮᱨᱢᱟ ᱨᱮ ᱵᱟᱨ ᱫᱷᱟᱣ ᱯᱮ ᱥᱟᱵ ᱠᱚᱣᱟ
ᱦᱮᱸ
ᱮᱠᱫᱚᱢ ᱜᱚᱝᱠᱮ ᱦᱚᱜ.. ᱱᱚᱝᱠᱟ ᱜᱮ ᱫᱚᱨᱠᱟᱨᱚᱜ ᱠᱟᱱᱟ ᱟᱨᱦᱚ ᱚᱱ-ᱚᱱᱠᱟᱜᱮᱢ ᱥᱟᱵ ᱡᱟᱦᱟ ᱛᱤᱱᱟᱹᱜ ᱜᱮᱢ ᱥᱟᱵ ᱠᱮᱫ ᱠᱚᱣᱟ ᱥᱟᱵ ᱠᱮᱫ ᱠᱚᱣᱟ ᱦᱮᱸ ᱥᱮ ᱛᱟᱞᱦᱮ ᱚᱱᱟ ᱥᱮᱨᱢᱟ ᱢᱩᱪᱟᱹᱫ ᱨᱮ ᱟᱨᱦᱚ ᱢᱤᱫ ᱥᱮᱨᱢᱟ ᱨᱮᱫᱚ ᱟᱨᱦᱚᱢ ᱟᱲᱟᱜ ᱠᱮᱫ ᱠᱚᱣᱟ ᱦᱟᱹᱠᱩ ᱦᱮᱸᱥᱮ ᱛᱟᱦᱚᱞᱮ ᱞᱟᱦᱟᱛᱮᱱ ᱦᱟᱹᱠᱩ ᱠᱩ ᱦᱚᱸ ᱩᱱᱠᱩ ᱦᱚᱸ ᱠᱚ ᱛᱟᱦᱮᱸ ᱪᱟᱞᱟᱜᱼᱟ ᱩᱱᱠᱩ ᱫᱚ ᱠᱚ ᱢᱟᱨᱮᱜᱼᱟ ᱟᱨ ᱱᱩᱠᱩ ᱦᱚᱸ ᱠᱚ ᱦᱟᱨᱟ ᱪᱟᱞᱟᱜᱼᱟ
ᱦᱮᱸ ᱮᱠᱫᱚᱢ ᱟᱨ ᱢᱟᱱᱮ ᱩᱱᱠᱩ ᱠᱟᱹᱴᱤᱡ ᱦᱟᱹᱠᱩ ᱫᱚᱠᱚ ᱜᱮᱨ ᱦᱚᱪᱚᱜᱟᱜ-ᱟ᱾ ᱥᱮ
ᱦᱳᱭ ᱟᱫᱚ ᱚᱱᱟᱜᱮ ᱢᱟᱱᱮ ᱡᱟᱹᱥᱛᱤ ᱧᱚᱜ ᱯᱮ ᱟᱲᱟᱜ ᱠᱚᱣᱟ ᱤᱧ ᱫᱩᱧ ᱞᱟᱹᱭᱟ ᱦᱳᱭᱥᱮ ᱟᱨ ᱩᱱᱠᱩ ᱠᱷᱚᱱ ᱢᱟᱱᱮ ᱮᱴᱟᱜ ᱟᱞᱟᱫᱟ ᱦᱟᱹᱠᱩ ᱟᱲᱟᱜ ᱠᱚ ᱯᱮ ᱥᱟᱵ ᱠᱟᱜ ᱢᱮ ᱱᱤᱭᱟᱹ ᱫᱚ ᱨᱩᱭ ᱱᱤᱭᱟᱹ ᱫᱷᱟᱣ ᱫᱚ ᱨᱩᱭ ᱯᱮ ᱟᱲᱟᱜ ᱠᱟᱜ ᱠᱚᱣᱟ᱾ ᱯᱚᱨᱮ ᱵᱟᱨ ᱫᱚ ᱠᱟᱛᱞᱟ ᱟᱲᱟᱜ ᱠᱚᱯᱮ ᱦᱮᱸᱥᱮ ᱟᱨ ᱟᱨ ᱯᱚᱨᱮ ᱫᱷᱟᱣ ᱫᱚ ᱟᱨᱚ ᱮᱴᱟᱜ ᱠᱚ ᱟᱲᱟᱜ ᱠᱚᱯᱮ
ᱦᱮᱸ ᱦᱮᱸ ᱦᱮ ᱮᱠᱫᱚᱢ ᱚᱱᱠᱟ ᱠᱟᱛᱮᱜ ᱜᱮ ᱪᱟᱪᱟᱞᱟᱣ ᱦᱩᱭᱩᱜ-ᱟ᱾ ᱦᱮᱸᱥᱮ ᱛᱟᱦᱞᱮ ᱜᱚᱝᱠᱮ ᱟᱯᱮ ᱥᱮᱫ ᱯᱩᱴᱷᱤ ᱦᱟᱹᱠᱩ ᱫᱚ ᱚᱠᱟᱞᱮᱠᱟ ᱢᱮᱱᱟᱜ ᱠᱚᱣᱟ ᱢᱟᱱᱮ ᱡᱟᱹᱥᱛᱤ ᱜᱮ ᱥᱮ ᱠᱚᱢ ᱪᱟᱵᱟ ᱠᱟᱱᱟᱠᱚ ᱟᱹᱞᱤᱧ ᱢᱟ ᱱᱮᱛᱟᱨ ᱢᱟ ᱯᱩᱴᱷᱤ ᱦᱟᱹᱠᱩ ᱠᱚᱫᱚ ᱟᱞᱮ ᱫᱤᱥᱚᱢ ᱥᱮᱫ ᱢᱟ ᱵᱟᱹᱞᱤᱧ ᱧᱮᱞᱮᱫ ᱠᱚᱣᱟ᱾
ᱦᱩ ᱵᱟᱝ ᱵᱟᱝ ᱜᱚᱝᱠᱮ ᱮᱠᱫᱚᱢ ᱜᱮ ᱡᱟᱦᱟ ᱵᱤᱱ ᱞᱟᱹᱭ ᱟᱠᱟᱫ ᱯᱩᱴᱷᱤ ᱠᱚᱫᱚ ᱮᱠᱫᱚᱢ ᱜᱮ ᱱᱤᱛᱚᱜ ᱫᱚ ᱠᱚ ᱪᱟᱵᱟ ᱩᱛᱟᱹᱨ ᱠᱟᱱᱟ ᱵᱟᱝ ᱠᱚ ᱧᱮᱞ ᱵᱟᱲᱟᱜ ᱠᱟᱱᱟ
ᱢᱟᱱᱮ ᱡᱟᱹᱲ ᱦᱚᱸ ᱵᱟᱹᱱᱩᱜ ᱠᱚᱣᱟ ᱪᱤᱱᱛᱟᱹᱜ ᱦᱚᱸ ᱵᱟᱹᱱᱩᱜ ᱠᱚᱣᱟ ᱵᱟᱝᱠᱷᱟᱱ ᱵᱟᱨ ᱨᱚᱠᱚᱢ ᱞᱤᱧ ᱧᱮᱞ ᱟᱠᱟᱫ ᱠᱚᱣᱟ ᱡᱮᱢᱚᱱ ᱩᱱᱠᱩ ᱟᱨᱟᱜ ᱟᱨᱟᱜ ᱪᱮᱫ ᱦᱚᱸ ᱢᱮᱱᱟᱜ ᱛᱟᱠᱚᱣᱟ ᱡᱟᱦᱟᱸᱭ ᱫᱮᱭᱟ ᱛᱟᱞᱟ ᱛᱟᱞᱟᱛᱮ ᱩᱱᱠᱩ ᱛᱟᱯᱚᱨᱮ ᱮᱴᱟᱜ ᱟᱨ ᱢᱤᱫᱴᱟᱝ ᱯᱩᱴᱷᱤ ᱟᱨ ᱛᱟᱦᱚᱞᱮ ᱜᱚᱝᱠᱮ ᱠᱳᱭ ᱠᱳᱭ ᱦᱟᱹᱠᱩ ᱫᱚ ᱢᱮᱱᱟᱜ ᱠᱚᱣᱟ ᱥᱮ ᱵᱟᱝ ᱟᱯᱮ ᱫᱤᱥᱚᱢ ᱥᱮᱫ ᱫᱚ
ᱵᱟᱝ ᱜᱮ ᱜᱚᱝᱠᱮ ᱠᱳᱭ ᱦᱟᱠᱩ ᱫᱚ ᱵᱟᱝᱞᱤᱧ ᱧᱮᱞ ᱟᱠᱟᱫ ᱠᱚᱣᱟ ᱟᱹᱞᱤᱧ ᱫᱚ ᱢᱟᱱᱮ ᱪᱮᱫ ᱞᱮᱠᱟ ᱠᱚ ᱧᱮᱞᱚᱜ-ᱟ᱾ ᱩᱱᱠᱩ ᱫᱚ ᱢᱟᱱᱮ ᱩᱯᱨᱩᱢ ᱢᱟᱱᱮ ᱩᱱᱠᱩ ᱫᱚ ᱪᱮᱫ ᱞᱮᱠᱟ ᱩᱯᱨᱩᱢ ᱛᱟᱠᱚ
ᱩᱯᱨᱩᱢ ᱫᱚ ᱠᱳᱭ ᱦᱟᱹᱠᱩ ᱫᱚ ᱦᱟᱝᱠᱟ ᱜᱟᱰᱟ ᱨᱮᱠᱚ ᱧᱟᱢᱚᱜ ᱜᱮᱭᱟ ᱦᱮᱸᱥᱮ ᱩᱱᱠᱩ ᱫᱚ ᱫᱚᱢᱮ ᱠᱚ ᱫᱮᱞᱟ ᱠᱟᱡ ᱢᱟᱱᱮ ᱡᱟᱝ ᱡᱟᱹᱥᱛᱤ ᱜᱮᱛᱟ ᱠᱚᱣᱟ ᱮᱱᱠᱷᱟᱱ ᱥᱤᱵᱤᱞ ᱦᱚᱸᱠᱚ ᱥᱤᱵᱤᱞᱟ ᱛᱟᱦᱚᱞᱮ ᱜᱚᱝᱠᱮ ᱟᱞᱟᱝᱟᱜ ᱚᱠᱛᱚ ᱫᱚ ᱦᱩᱭ ᱠᱟᱱᱟ ᱦᱮᱸ ᱥᱮ ᱱᱤᱛ ᱜᱷᱟᱹᱲᱤᱡ ᱫᱚ ᱱᱚᱝᱠᱟ ᱜᱮᱞᱟᱝ ᱨᱚᱯᱚᱲᱟ ᱦᱳᱭᱥᱮ
ᱟᱪᱪᱷᱟ ᱟᱪᱪᱷᱟ ᱛᱟᱦᱚᱞᱮ ᱱᱤᱛᱤᱱ ᱜᱚᱝᱠᱮ ᱦᱳᱭ ᱱᱤᱛᱚᱜ ᱫᱚ ᱠᱟᱹᱴᱤᱡ ᱢᱮᱱᱟᱜ ᱜᱮᱭᱟ ᱳᱭ ᱠᱤᱪᱷᱩ ᱥᱮᱠᱮᱱᱰ ᱜᱟᱱ ᱦᱳᱭ ᱥᱮ
ᱦᱮᱸ ᱜᱚᱝᱠᱮ ᱢᱟ ᱛᱟᱦᱚᱞᱮ ᱞᱟᱹᱭ ᱛᱟᱞᱟᱝ ᱢᱮ
ᱦᱳᱭ ᱤᱧ ᱞᱟᱹᱭᱫᱟ ᱡᱟᱦᱟ ᱟᱯᱮᱭᱟᱜ ᱡᱟᱦᱟ ᱵᱟᱸᱫ ᱢᱮᱱᱟᱜ-ᱟ᱾ ᱚᱱᱟᱨᱮ ᱛᱤᱞᱮᱯᱤ ᱦᱟᱹᱠᱩ ᱮᱠᱫᱚᱢ ᱟᱞᱚᱯᱮ ᱟᱲᱟᱜ ᱠᱚᱣᱟ᱾
ᱦᱮᱸ ᱜᱚᱝᱠᱮ ᱩᱱᱠᱩ ᱫᱚ ᱢᱟᱱᱮ ᱫᱚᱢᱮ ᱠᱟᱹᱴᱤᱡ ᱦᱟᱠᱩ ᱠᱚ ᱡᱚᱢ ᱠᱚᱣᱟ᱾
ᱵᱟᱝ ᱦᱳᱭ ᱠᱟᱹᱴᱤᱡ ᱦᱟᱠᱚ ᱠᱚ ᱡᱚᱢ ᱠᱚᱣᱟ ᱚᱱᱟ ᱛᱚ ᱦᱮ ᱢᱮᱱᱠᱷᱟᱱ ᱛᱤᱞᱟᱹᱯᱤ ᱦᱟᱠᱚ ᱫᱚ ᱟᱹᱰᱤ ᱡᱟᱹᱥᱛᱤ ᱢᱤᱫ ᱜᱷᱟᱹᱲᱤᱡ ᱛᱮ ᱟᱨ ᱫᱚᱢᱮ ᱠᱚ ᱯᱟᱨᱪᱟᱣ ᱜᱚᱫᱚᱜ-ᱟ᱾ ᱢᱤᱫ ᱥᱮᱨᱢᱟ ᱛᱮᱜᱮ ᱚᱨᱫᱷᱮᱠ ᱵᱟᱸᱫ ᱫᱚ ᱩᱱᱠᱩᱣᱟᱜ ᱜᱮ ᱦᱩᱭ ᱜᱚᱫᱚᱜ-ᱟ᱾
ᱦᱮᱸ ᱮᱠᱫᱚᱢ
ᱦᱳᱭ ᱦᱚᱸᱜᱼ ᱚᱱᱟ ᱠᱷᱟᱹᱛᱤᱨᱤᱧ ᱞᱟᱹᱭ ᱛᱟᱦᱮᱸ ᱛᱤᱞᱤᱯᱤ ᱫᱚ ᱮᱠᱫᱚᱢ ᱜᱮ ᱟᱞᱚᱵᱮᱱ ᱟᱲᱟᱜ ᱠᱚᱣᱟ
ᱟᱪᱪᱷᱟ ᱦᱳᱭ ᱱᱚᱣᱟ ᱠᱚᱫᱚᱠᱷᱟᱡ ᱩᱱᱠᱩ ᱫᱚᱠᱚ ᱡᱚᱢ ᱦᱚᱪᱚᱜ ᱜᱮᱭᱟ ᱦᱮᱸᱥᱮ
ᱦᱮᱸ
ᱢᱟ ᱜᱚᱝᱠᱮ ᱪᱮᱫ ᱵᱤᱱ ᱞᱟᱹᱭᱫᱟ ᱞᱟᱹᱭ ᱵᱤᱱ?
ᱦᱳᱭ ᱟᱨ ᱟᱹᱞᱤᱧ ᱞᱟᱹᱭᱫᱟ ᱢᱟᱱᱮ ᱵᱟᱸᱫᱷ ᱠᱚᱨᱮ ᱫᱚ ᱢᱟᱱᱮ ᱛᱷᱟᱹᱨᱤ ᱵᱟᱹᱴᱤ ᱠᱚ ᱟᱹᱨᱩᱵ ᱠᱚ ᱦᱩᱭ ᱠᱟᱱᱟ ᱠᱚ ᱢᱟᱱᱮ ᱟᱞᱚᱵᱤᱱ ᱟᱞᱚᱯᱮ ᱪᱟᱪᱞᱟᱣ ᱦᱚᱪᱚᱭᱟ ᱟᱨ ᱥᱟᱨ ᱠᱚ ᱮᱠᱫᱚᱢ ᱟᱞᱚᱯᱮ ᱮᱢᱢᱟᱜ-ᱟ᱾ ᱥᱟᱨ ᱫᱟᱜ ᱠᱚ ᱟᱞᱚᱯᱮ ᱵᱚᱞᱚ ᱦᱚᱪᱚᱭᱟ ᱠᱷᱟᱱ ᱦᱟᱹᱠᱩ ᱠᱚ ᱜᱩᱡᱩᱜ ᱜᱩᱡᱩᱜ-ᱟ ᱦᱟᱸᱜ
ᱦᱮᱸ ᱜᱚᱝᱠᱮ ᱴᱷᱤᱠ ᱟᱪᱷᱮ ᱢᱟ ᱱᱤᱛ ᱜᱷᱟᱹᱲᱤᱡ ᱫᱚ ᱱᱚᱝᱠᱟ ᱜᱮᱞᱟᱝ ᱨᱚᱯᱚᱲᱟ
ᱦᱳᱭ ᱜᱚᱢᱠᱮ ᱴᱷᱤᱠ